ᱦᱮᱞᱳ ᱦᱮᱞᱳ ᱦᱮᱞᱳ ᱦᱮᱞᱳ
ᱛᱮ ᱤᱧᱟᱜ
ᱦᱮᱸ ᱦᱚᱲ ᱛᱟᱹᱵᱤᱱ ᱵᱟᱭ ᱟᱸᱡᱚᱢᱚᱜ ᱠᱟᱱᱟ᱾ ᱦᱮᱞᱳ, ᱦᱮᱸ ᱡᱚᱦᱟᱨ ᱜᱮ᱾
ᱮᱢᱫᱟᱧ ᱨᱚᱲ-
ᱦᱚᱸᱸ ᱱᱤᱛᱚᱜ ᱫᱚᱵᱮᱱ ᱟᱸᱡᱚᱢᱚᱜ ᱠᱟᱱᱟ᱾
ᱦᱮᱞᱳ
ᱦᱚᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱴᱟᱣᱟᱨ ᱛᱟᱢ ᱯᱨᱚᱵᱞᱟᱢ ᱢᱚᱜ-ᱟ᱾ ᱟᱸᱡᱚᱢ ᱟᱹᱧ ᱟᱸᱡᱚᱢ ᱟᱹᱧ᱾ ᱟᱸᱡᱚᱢᱚᱜ ᱠᱟᱱᱟ᱾
ᱚᱢᱟᱜ ᱠᱟᱱᱟᱱ ᱜᱚᱱᱰᱚᱜ
ᱤᱧᱟᱹᱜ ᱥᱮ ᱟᱢᱟᱜ ᱜᱚᱱᱰᱳᱜᱳᱞ ᱟᱠᱟᱱᱟ ᱤᱧ ᱦᱚᱸ ᱵᱟᱹᱧ ᱴᱷᱤᱠᱟᱹ ᱫᱟᱲᱮᱭᱟᱜᱼᱟ ᱤᱧᱟᱹᱜ ᱢᱟ ᱯᱷᱩᱞ ᱴᱟᱣᱟᱨ ᱢᱮᱱᱟᱜᱼᱟ᱾ ᱦᱮᱞᱳ ᱦᱮᱞᱳ ᱦᱮᱞᱳ ᱦᱟᱞᱳ ᱦᱟᱞᱳ
ᱦᱳᱭ
ᱦᱟ. ᱢᱮᱱ ᱵᱤᱱ᱾ ᱢᱮᱱᱵᱤᱱ᱾ ᱚᱠᱟᱨᱮ ᱢᱮᱱᱟᱜ ᱵᱤᱱᱟ?
ᱦᱮᱞᱳ
ᱚᱠᱟᱨᱮ ᱢᱮᱱᱟᱜ ᱵᱤᱱᱟ? ᱦᱮᱞᱳ
ᱦᱮᱸ ᱢᱮᱱᱫᱟᱹᱧ ᱨᱚᱲ ᱵᱟᱝ ᱟᱸᱡᱚᱢᱚᱜ ᱠᱟᱱᱟ ᱛᱟᱢᱟ ᱴᱷᱤᱠ ᱢᱚᱛᱚ᱾
ᱟᱸᱡᱚᱢ ᱵᱟᱭ ᱟᱡᱚᱢᱚᱜ ᱠᱟᱱᱟ?
ᱦᱮᱸ ᱦᱮᱸ ᱱᱤᱛᱚᱜ ᱢᱚᱴᱟ ᱢᱩᱴᱤ ᱴᱷᱤᱠ ᱧᱚᱜ ᱜᱮᱭᱟ ᱱᱤᱛᱚᱜ ᱱᱤᱛᱚᱜ ᱟᱸᱡᱚᱢ ᱡᱩᱛᱩᱜ ᱠᱟᱱᱟ᱾
ᱦᱮᱸ ᱟᱨ ᱚᱠᱟᱞᱮᱠᱟ ᱢᱮᱱᱟᱜ ᱵᱤᱱᱟ?
ᱤᱧ ᱫᱚ ᱱᱤᱛᱚᱜ ᱫᱚ ᱱᱟᱯᱟᱭ ᱜᱤ᱾ ᱟᱢᱜᱤ?
ᱤᱧ ᱦᱩᱧ ᱱᱟᱯᱟᱭ ᱜᱤ᱾
ᱟᱢᱫᱚ ᱚᱠᱟ ᱥᱴᱮᱴ? ᱱᱟᱯᱟᱭ ᱵᱟᱲᱟᱜᱮ ᱤᱧᱦᱚᱸ᱾
ᱟᱪᱪᱷᱟ
ᱦᱮᱸ ᱛᱚ ᱢᱟ ᱡᱟᱦᱟᱱᱟᱜ ᱞᱟᱹᱭ ᱢᱮ,
ᱟᱨ ᱫᱟᱜ ᱡᱟᱹᱯᱩᱫ ᱠᱚ ᱪᱮᱫ ᱞᱮᱠᱟ?
ᱦᱮᱸ ᱫᱟᱜ ᱮᱫ ᱠᱟᱱ ᱜᱮᱭᱟᱭ ᱱᱟᱥᱤ ᱱᱟᱥᱤ ᱠᱷᱩᱵ ᱮᱠᱴᱟ ᱫᱚ ᱵᱟᱭ ᱫᱟᱜ ᱮᱫᱟ ᱟᱞᱮᱥᱮᱫ ᱫᱚ᱾
ᱟᱪᱪᱷᱟ
ᱫᱤᱭᱮ ᱧᱩᱛᱩᱢ ᱛᱟᱢ ᱫᱚ?
ᱚᱱᱟ ᱫᱚ ᱜᱟᱭᱤᱰ ᱜᱟᱭᱤᱰ ᱞᱟᱭᱤᱱ ᱠᱷᱚᱱ ᱵᱟᱦᱨᱮ ᱜᱮᱭᱟ᱾
ᱞᱟᱹᱭ ᱢᱮ᱾
ᱯᱟᱨᱥᱚᱱᱟᱞ ᱤᱱᱯᱷᱚᱨᱢᱮᱥᱚᱱ ᱫᱚ ᱵᱟᱠᱚ ᱞᱟᱹᱭᱟ᱾
ᱟᱪᱪᱷᱟ ᱟᱪᱪᱷᱟ
ᱜᱟᱭᱤᱰ ᱞᱟᱭᱤᱱ ᱠᱚ ᱵᱟᱦᱨᱮ ᱜᱮᱭᱟ᱾
ᱚ ᱟᱪᱪᱷᱟ
ᱵᱟᱝ ᱵᱟᱰᱟᱭᱟᱵᱤᱱ?
ᱦᱮᱸ ᱛᱚ ᱵᱟᱲᱟᱭ ᱞᱤᱧ ᱵᱟᱲᱟᱭ ᱜᱮᱭᱟ ᱟᱫᱚ ᱯᱟᱨᱥᱚᱱᱟᱞ ᱤᱱᱯᱷᱚᱨᱢᱮᱥᱚᱱ ᱵᱚᱞᱛᱮ ᱫᱚ ᱡᱩᱫᱤ ᱟᱢᱟᱜ ᱧᱩᱛᱩᱢ ᱵᱟᱝ ᱠᱟᱛᱮ ᱦᱚᱸ ᱮᱴᱟᱜ ᱧᱩᱛᱩᱢ ᱞᱟᱹᱭ ᱠᱟᱛᱮ ᱦᱚᱸ ᱜᱟᱱᱚᱜ ᱜᱮᱭᱟ ᱠᱤ ᱟᱫᱚ ᱵᱟᱝ ᱜᱟᱱᱚᱜᱼᱟ ᱢᱮᱱᱛᱮ,
ᱚ
ᱦᱮᱸ ᱵᱟᱠᱷᱟᱡ ᱠᱚᱱᱵᱷᱟᱨᱥᱮᱥᱮᱱ ᱮᱥᱴᱟᱴᱟᱜ ᱛᱷᱚᱲᱟ ᱥᱚᱢᱚᱚᱥᱟ ᱦᱳᱭᱳᱜᱼᱟ ᱥᱮ?
ᱦᱳᱭ ᱚᱱᱟ ᱤᱭᱟᱹ ᱰᱤᱥᱴᱤᱠ ᱠᱚᱫᱚᱢ ᱞᱟᱹᱭ ᱫᱟᱲᱮᱭᱟᱜᱼᱟ ᱥᱴᱮᱴ ᱠᱚᱫᱚ ᱤᱱᱛᱮ ᱥᱴᱮᱴ ᱠᱚ ᱞᱟᱹᱭ ᱜᱟᱱᱚᱜᱼᱟ ᱟᱫᱚ ᱚᱱᱟ ᱠᱚ ᱞᱟᱹᱭᱮᱫ ᱟᱠᱚ ᱛᱚ ᱠᱤ ᱵᱟᱝᱜᱮ ᱱᱚᱣᱟ ᱠᱚᱫᱚ ᱟᱞᱚ ᱯᱮ ᱞᱟᱹᱭᱟ᱾
ᱟᱪᱪᱷᱟ ᱟᱪᱪᱷᱟ ᱟᱪᱪᱷᱟ
ᱢᱮᱥᱮᱡ ᱞᱮᱫ ᱛᱟᱦᱮᱫ,
ᱦᱮᱸ ᱦᱮᱸ ᱦᱮᱸ
ᱦᱮᱸ
ᱟᱪᱪᱷᱟ ᱥᱮ ᱵᱟᱹᱱᱩᱜᱼᱟ, ᱛᱟᱦᱚᱞᱮ ᱛᱤᱱᱟᱹᱜ ᱠᱞᱟᱥᱮᱢ ᱯᱟᱲᱦᱟᱜ ᱠᱟᱱᱟ ᱛᱚᱵᱮ ᱟᱢ ᱫᱚ?
ᱟᱹᱞᱤᱧ ᱫᱚ ᱜᱨᱮᱡᱩᱭᱮᱥᱮᱱ ᱟᱞᱤᱧ᱾
ᱜᱨᱡᱩᱭᱮᱥᱚᱱ ᱫᱟᱵᱮᱱ?
ᱦᱩᱸ
ᱟᱪᱪᱷᱟ ᱛᱟᱦᱚᱞᱮ ᱫᱚ ᱢᱤᱫᱫᱷᱟᱣ ᱢᱤᱫᱴᱮᱱ ᱯᱷᱩᱴᱵᱚᱞ ᱯᱷᱩᱴᱵᱚᱞ ᱵᱮᱯᱟᱨ ᱛᱮᱞᱟᱝ ᱠᱩᱞᱤ ᱵᱟᱲᱟ ᱞᱮᱱ ᱵᱩᱡᱽ ᱫᱟᱢ᱾ ᱚᱱᱟ ᱜᱟᱯᱟᱞ ᱢᱟᱨᱟᱣ ᱟᱞᱟᱝ ᱦᱮᱸᱥᱮ ᱢᱟᱱᱮ ᱯᱷᱩᱴ ᱵᱚᱞ ᱠᱩᱥᱤ ᱜᱮᱭᱟ ᱥᱮ?
ᱦᱚᱸ ᱚᱱᱟ ᱫᱚᱧ ᱠᱩᱥᱤᱜ ᱜᱮᱭᱟ᱾
ᱟᱪᱪᱷᱟ ᱟᱪᱪᱷᱟ ᱢᱟ ᱯᱟᱲᱦᱟᱣ ᱵᱟᱛ ᱠᱟᱛᱮ ᱟᱨ ᱪᱮᱫᱠᱚ ᱪᱮᱠᱟᱭ ᱵᱟᱲᱟ ᱜᱮᱭᱟᱢ?
ᱟᱨ ᱟᱵᱚᱣᱟᱜ ᱱᱚᱣᱟ ᱠᱷᱮᱛᱤ ᱵᱟᱲᱮ ᱠᱚ ᱪᱟᱥ ᱵᱟᱥ᱾
ᱪᱟᱥᱵᱟᱥ ᱠᱚᱨᱮ ᱜᱮ ᱵᱟᱝ?
ᱦᱩᱸ
ᱟᱪᱪᱷᱟ ᱪᱮᱫ ᱱᱤᱭᱮᱢ ᱯᱟᱲᱦᱟᱜ ᱠᱟᱱᱟ ᱛᱟᱦᱚᱞᱮ?
ᱟᱵᱚᱣᱟᱜ ᱠᱚᱞᱮᱡᱽ ᱵᱤᱭᱮ᱾
ᱦᱮᱸ ᱵᱤᱭ ᱮᱢ ᱠᱚᱨᱟᱣ ᱮᱫᱟ ᱥᱟᱵᱽᱡᱮᱠᱴ ᱛᱟᱢ ᱫᱚ? ᱯᱮᱯᱟᱨ ᱛᱟᱢ ᱢᱮᱱ ᱯᱮᱯᱟᱨ᱾
ᱢᱮᱱ ᱯᱮᱯᱟᱨ ᱢᱮᱱ ᱯᱮᱯᱟᱨ ᱫᱚ ᱤᱭᱟᱹᱛᱤᱧ ᱦᱩᱭᱩᱜ ᱠᱟᱱᱟ ᱤᱧ ᱫᱚ ᱟᱪᱪᱷᱟ ᱚᱱᱟ ᱫᱚ ᱜᱟᱭᱮᱱᱥ ᱜᱟᱭᱤᱰ ᱞᱟᱭᱤᱱᱥ ᱠᱷᱚᱱ ᱵᱟᱨᱦᱮ ᱜᱮᱭᱟ ᱥᱮ ᱵᱟᱭ ᱵᱟᱨᱮᱭᱟ ᱚᱱᱟ ᱵᱟᱹᱧ ᱢᱮᱱ ᱠᱟᱱᱟ ᱚᱱᱟ ᱵᱟᱨᱮᱛᱮ ᱦᱳᱭ ᱯᱟᱞᱮᱱ ᱯᱟᱨᱥᱚᱱᱟᱞ ᱢᱟ ᱵᱟᱝ ᱠᱟᱱᱟ ᱡᱟᱦᱟᱸᱞᱮᱠᱟᱹᱧ ᱪᱷᱤᱠᱟᱹᱭᱮᱫᱼᱟ ᱦᱚᱸ
ᱟᱪᱪᱷᱟ ᱢᱟ ᱟᱞᱚᱢ ᱞᱟᱹᱭᱟ ᱛᱟᱦᱮ ᱚᱱᱟ ᱵᱮᱯᱟᱨ ᱛᱮᱫᱚ
ᱮᱻ ᱜᱟᱭᱤᱰᱞᱟᱭᱤᱱ
ᱟᱨ ᱟᱯᱮ ᱥᱮᱫ ᱪᱟᱥᱵᱟᱥ ᱠᱚᱫᱚ ᱪᱮᱫ ᱠᱚ ᱦᱩᱭᱩᱜ ᱠᱟᱱᱟ ᱪᱮᱫ ᱠᱚᱯᱮ ᱪᱟᱥᱟ ᱟᱯᱮᱥᱮᱫ ᱫᱚ
ᱪᱟᱥᱵᱟᱥ ᱠᱚᱫᱚ ᱟᱞᱮᱥᱮᱫ ᱫᱚ ᱟᱹᱰᱤ ᱠᱚᱢ ᱠᱚ ᱪᱟᱥᱟ ᱛᱚ ᱦᱩᱲᱩ ᱠᱚᱜᱮ ᱛᱩᱲᱤ ᱠᱚ ᱦᱩᱲᱩ ᱛᱩᱲᱤ ᱟᱨ ᱤᱱᱟᱹ ᱠᱚᱜᱤ ᱚᱠᱟᱥ ᱟᱞᱮ ᱫᱚ ᱵᱚᱪᱷᱚᱨ ᱢᱤᱫᱷᱟᱣ ᱢᱟᱞᱮ ᱪᱟᱥ ᱜᱮᱭᱟ
ᱦᱩᱸ
ᱚ ᱚᱱᱟ ᱫᱚ ᱢᱟᱱᱮ ᱪᱟᱥᱵᱟᱥ ᱥᱚᱢᱚᱭ ᱫᱚ ᱵᱩᱠᱩ ᱱᱤᱭᱚᱵᱷᱚᱨ ᱜᱮᱛᱟᱞᱮ ᱟᱞᱮ ᱢᱟᱱᱮ ᱥᱮᱫ ᱨᱮᱱ ᱦᱚᱲ ᱠᱚᱫᱚ ᱟᱨᱠᱤ
ᱦᱩᱸ
ᱠᱟᱹᱢᱤᱭᱟᱠᱚ ᱛᱚ ᱤᱭᱟᱹ ᱠᱚᱨᱮ ᱯᱷᱮᱠᱴᱨᱤ ᱠᱚᱨᱮ
ᱦᱩᱸ
ᱚᱱᱟ ᱛᱮ
ᱟᱞᱮ ᱦᱚᱸ ᱱᱚᱛᱮ ᱪᱟᱥ ᱟᱞᱮ ᱥᱟᱞᱨᱮ ᱮᱠᱵᱟᱨ ᱜᱮᱞᱮ ᱪᱟᱥᱟ
ᱟᱪᱪᱷᱟ
ᱦᱳᱭ
ᱦᱮᱸ ᱛᱚ
ᱟᱨ ᱥᱚᱵᱽᱡᱤ ᱠᱚ ᱪᱟᱥ ᱟᱠᱚ ᱱᱚᱛᱮ
ᱚᱻ ᱟᱪᱪᱷᱟ ᱵᱤ ᱮᱯᱷ ᱯᱟᱲᱦᱟᱜ ᱵᱟᱫᱽ ᱠᱟᱛᱮ ᱫᱚ ᱪᱮᱫ ᱮᱢ ᱪᱮᱠᱟ ᱵᱟᱲᱟᱭᱼᱟ ᱜᱟᱛᱮ ᱵᱟᱲᱟ ᱠᱚ ᱵᱟᱝ
ᱦᱳ ᱯᱟᱲᱦᱟᱣ ᱵᱟᱲᱟ ᱥᱟᱶᱛᱮ ᱦᱳᱭ ᱚᱱᱟ ᱠᱚᱦᱚᱸ ᱡᱚᱛᱚᱣᱟᱜ ᱜᱮ ᱪᱮᱠᱟ ᱦᱩᱭᱩᱜ ᱠᱟᱱᱟ
ᱟᱪᱪᱷᱟ ᱛᱟᱞᱮ ᱣᱟᱞ ᱠᱟᱯ ᱜᱟ. ᱛᱤ ᱦᱩᱭᱩᱜ ᱠᱟᱱᱟ ᱧᱮᱞ ᱫᱟᱢ ᱥᱮᱢ ᱧᱮᱞ ᱫᱟ ᱯᱷᱩᱴᱵᱚᱞ ᱠᱚᱨᱮ ᱱᱟᱜ
ᱵᱟᱝ ᱚᱱᱟ ᱴᱤᱵᱷᱤ ᱠᱚ ᱱᱮᱛᱟᱨ ᱵᱟᱝ ᱧᱮᱞᱮᱫ ᱟᱹᱧ ᱚᱱᱟ ᱠᱚ
ᱢᱳᱵᱟᱭᱤᱞ ᱠᱚᱨᱮ
ᱢᱳᱚᱵᱟᱭᱤᱞ ᱠᱚᱨᱮ ᱵᱟᱝᱜᱮ
ᱟᱪᱪᱷᱟ ᱟᱪᱪᱷᱟ ᱛᱟᱦᱮ ᱠᱷᱮᱞᱟ ᱫᱷᱩᱞᱟ ᱫᱚᱮ ᱠᱷᱩᱵ ᱮᱴ ᱵ ᱠᱚᱨᱟᱟᱣ ᱪ
ᱦᱮᱸ
ᱠᱷᱮᱞᱟ ᱫᱷᱩᱞ ᱠᱚᱚ ᱠᱷᱩᱵᱴᱟ ᱫᱚ ᱵᱢ ᱠᱚᱨᱟ ᱜᱮᱼᱟ ᱪ
ᱱᱤᱛᱳ ᱫᱚ ᱩᱱᱟᱹᱜ ᱵᱟᱹᱧ ᱠᱷᱮᱞ ᱠᱟᱱᱟ ᱢᱟᱲᱟᱝ ᱛᱟᱦᱮᱸᱫ ᱯᱷᱩᱴᱵᱚᱞ ᱠᱚᱧ ᱠᱷᱮᱞ ᱠᱟᱱ ᱛᱟᱦᱮᱸᱫ
ᱟᱪᱪᱷᱟ ᱟᱪᱪᱷᱟ
ᱦᱳᱭ
ᱱᱤᱛᱟᱜ ᱫᱚ ᱛᱟᱦᱮᱞᱮ ᱱᱤᱛᱚᱜ ᱛᱤᱱᱟᱜ ᱜᱟᱱ ᱵᱚᱥᱤᱭᱮᱥ ᱦᱩᱭᱮᱱ ᱛᱟᱢᱟ
ᱦᱳᱭ
ᱱᱤᱛᱚᱜ ᱫᱚ ᱛᱤᱱᱟᱜ ᱵᱚᱭᱮᱥ ᱦᱩᱭᱮᱱ ᱛᱟᱢᱟ ᱟᱢᱟᱜ
ᱚ ᱚᱱᱟ ᱫᱚ ᱜᱟᱭᱤᱰ ᱞᱟᱭᱤᱱ ᱠᱷᱚᱱ ᱵᱟᱨᱮᱡ ᱠᱟᱱᱟ ᱯᱟᱨᱥᱚᱱᱟᱞ ᱤᱱᱯᱷᱚᱨᱢᱮᱥᱚᱱ ᱵᱟᱫ ᱠᱟᱛᱮᱫ
ᱟᱪᱪᱷᱟ ᱟᱪᱷᱟᱪᱷᱟ
ᱵᱟᱠᱷᱟᱱ ᱦᱟᱜ ᱜᱮᱫᱚᱜ ᱛᱟᱞᱟᱝᱼᱟ ᱦᱟᱸᱜ ᱴᱷᱤᱠᱟᱹᱭᱟᱢ ᱥᱮ ᱠᱚᱢ ᱜᱮᱞ ᱧᱮᱞ ᱧᱟᱢᱟ᱾ ᱱᱚᱣᱟ ᱠᱚᱫᱚ ᱵᱟᱝ ᱜᱟᱞᱢᱟᱨᱟᱣ ᱫᱚᱨᱠ ᱟᱨᱚᱜ ᱠᱟᱱᱟ ᱟᱫᱚ ᱞᱟᱹᱭ ᱠᱮᱫ ᱜᱮᱤᱧ ᱦᱟᱸᱜ ᱛᱤᱱᱟᱹᱜ ᱪ ᱦᱟᱸᱜ ᱠᱷᱴᱛᱤᱜ ᱵᱟ. ᱧ ᱢᱮᱱ ᱠᱮ ᱠᱟᱱᱟ᱾
ᱟᱪᱪᱷᱟ ᱟᱪᱪᱷᱟ᱾
ᱟᱹᱵᱤᱱ ᱥᱚᱥᱟᱞ ᱥᱚᱥᱟᱞ ᱤᱥᱩ ᱵᱟᱨᱮ ᱛᱮᱵᱤᱱ ᱞᱟᱹᱭ ᱫᱟᱲᱮᱭᱟᱜᱼᱟ, ᱮᱡᱩᱠᱮᱥᱚᱱ ᱮᱜᱽᱨᱤᱠᱟ. ᱞᱪᱟ. ᱨ ᱯᱷᱟᱨᱢᱤᱝ ᱥᱟᱭᱤᱱᱥ ᱮᱱᱰ ᱮᱵᱨᱤᱰᱮ ᱞᱟᱭᱤᱵᱷ ᱡᱟᱦᱟᱸ ᱠᱚ ᱦᱩᱭᱩᱜᱼᱟ, ᱠᱩᱠᱤᱝ ᱴᱮᱰᱤᱥᱟ. ᱱᱟ. ᱞ ᱯᱷᱩᱰ ᱠᱟᱞᱪᱟᱨ ᱴᱮᱰᱤᱥᱟ. ᱱᱟ. ᱞ ᱚᱱᱟ ᱵᱟᱨᱮ ᱞᱟᱹᱭ ᱫᱟᱲᱮᱭᱟᱜ ᱵᱤᱱ ᱦᱤᱥᱴᱨᱤᱠᱟ. ᱞ ᱤᱵᱷᱮᱱᱴᱥ ᱮᱱᱰ ᱚᱱᱟ ᱠᱚ ᱵᱟᱨᱮ ᱛᱮᱵᱤᱱ ᱞᱟᱹᱭ ᱫᱟᱲᱮᱭᱟᱜᱼᱟ᱾
ᱟᱪᱪᱷᱟ᱾
ᱞᱟᱭᱤᱵᱷᱦᱩᱰ ᱮᱱᱰ ᱚᱠᱩᱯᱮᱥᱟ. ᱱ ᱚᱱᱟ ᱠᱚ ᱦᱮᱞᱛᱷ ᱵᱟᱨᱮ ᱠᱚᱛᱮ ᱤᱱᱵᱷᱟᱨᱢᱮᱱᱴ ᱵᱟᱨᱮ ᱠᱚᱛᱮ᱾
ᱦᱩᱸ ᱦᱩᱸ ᱦᱩᱸ᱾
ᱟᱯᱮ ᱥᱮᱫ ᱫᱚ ᱚᱠᱟ ᱠᱚᱨᱮ ᱠᱚ ᱩᱢᱚᱜᱼᱟ ᱜᱟᱰᱟ ᱠᱚᱨᱮ ᱥᱮ ᱟᱦᱟᱨ ᱠᱚᱨᱮ?
ᱥᱤ ᱠᱚ ᱩᱢᱩᱜᱟ᱾
ᱟᱫᱚ ᱩᱢ ᱩᱢ ᱚᱠᱟ ᱠᱚᱨᱮ ᱠᱚ ᱩᱢᱩᱜᱼᱟ ᱢᱮᱱᱛᱮᱫ ᱰᱷᱟᱝᱠᱚᱲ ᱠᱚ ᱥᱮ ᱜᱟᱰᱟ ᱨᱮᱯᱮ ᱩᱢᱚᱜᱼᱟ᱾ ᱥᱮ ᱟᱦᱟᱨ ᱠᱚᱨᱮ?
ᱩᱢ ᱵᱮᱱ ᱞᱟᱹᱭᱟᱫᱟ ᱩᱢ᱾
ᱦᱚᱭ᱾
ᱰᱟ. ᱵᱨᱟᱹ ᱫᱚ ᱜᱟᱰᱟᱨᱮ ᱠᱚ ᱰᱟᱹᱵᱨᱟ. ᱜ ᱟ᱾
ᱟᱪᱪᱷᱟ ᱜᱟᱰᱟ ᱢᱮᱱᱟᱜᱼᱟ ᱟᱯᱮ ᱥᱮᱫ?
ᱦᱮᱸ ᱟᱪᱪᱷᱟ ᱩᱢᱫᱚᱢ ᱢᱮᱱᱧᱠᱤᱫᱟ ᱫᱚ ᱰᱮᱵᱽᱨᱟᱹ ᱟᱯᱮ ᱪᱤ?
ᱦᱚᱭ ᱦᱚᱭ ᱰᱟᱹᱵᱽᱨᱟᱹᱜ ᱜᱮ᱾
ᱚ ᱟᱞᱮᱥᱮᱫ ᱫᱚ ᱩᱢ ᱠᱚ ᱞᱟᱹᱭᱟ᱾
ᱵᱟᱧ ᱟᱸᱡᱚᱢ ᱵᱟᱲᱟ ᱟᱠᱟᱫᱟ ᱡᱮ ᱩᱢ ᱫᱚ ᱪᱮᱫᱠᱟ ᱪᱚᱲᱟ ᱵᱚᱸᱜᱟ ᱵᱚᱸᱜᱟᱧ ᱟᱹᱭᱠᱟᱹᱣ ᱠᱮᱫᱟ᱾
ᱦᱩᱸ᱾
ᱦᱮᱸ ᱟᱞᱮᱥᱮᱫ ᱫᱚ ᱱᱚᱝᱠᱟᱱ ᱱᱚᱝᱠᱟᱱ ᱥᱟᱢᱟᱨᱥᱟᱞ ᱢᱮᱱᱟᱜ ᱟᱠᱟᱫᱟ᱾ ᱟᱨ ᱤᱭᱟᱹ ᱠᱚᱨᱮ ᱦᱚᱸ ᱨᱚᱦᱚᱹᱭ ᱜᱮᱭᱟ ᱜᱟᱰᱟ ᱦᱚᱸ ᱢᱮᱱᱟᱜ ᱜᱮᱭᱟ ᱥᱩᱵᱤᱫᱟ ᱢᱚᱛᱚᱱ᱾ ᱪᱮᱫ ᱠᱟ ᱢᱚᱸᱡᱽ ᱮᱢ ᱵᱩᱡᱟ ᱡᱟᱭᱟᱨᱮ ᱪᱟᱞᱟᱜ ᱢᱮ ᱰᱟᱹᱵᱽᱨᱟᱹᱜ ᱢᱮ ᱴᱚᱞᱟ ᱴᱚᱞᱟ ᱨᱡᱱ ᱠᱚᱞᱟ ᱛᱚ᱾
ᱦᱩᱸ ᱾
ᱟᱯᱮ ᱥᱮᱫ ᱫᱚ?
ᱟᱞᱮᱥᱮᱫ ᱜᱟᱰᱟ ᱢᱮᱱᱟᱜᱼᱟ᱾
ᱜᱟᱰᱟ ᱜᱤ ᱵᱤᱥᱤ ᱜᱮ?
ᱦᱩᱸ᱾
ᱦᱚᱭ᱾
ᱟᱹᱵᱤᱱ ᱫᱚ ᱚᱞ ᱪᱤᱠᱤ ᱫᱚᱵᱤᱱ ᱵᱟᱲᱟᱭᱟ ᱥᱮ ᱵᱟᱝ?
ᱚᱞ ᱪᱤᱠᱤ ᱞᱤᱧ ᱞᱮᱴᱟᱨ ᱠᱚᱫᱚ ᱵᱟᱹᱞᱤᱧ ᱵᱟᱰᱟᱭᱟ ᱚᱞ ᱜᱤ ᱦᱩᱭ ᱠᱟᱱᱟ᱾
ᱟᱪᱪᱷᱟ᱾
ᱦᱮᱸ᱾
ᱟᱪᱪᱷᱟ ᱟᱪᱪᱷᱟ᱾ ᱪᱟᱥᱵᱟᱥ ᱠᱚᱫᱚ ᱵᱤᱱ ᱜᱟᱱ ᱜᱮᱭᱟ?
ᱪᱟᱥ ᱵᱟᱥ ᱠᱚᱫᱚ ᱵᱟᱹᱞᱤᱧ ᱜᱟᱱᱟ ᱟᱹᱞᱤᱧ ᱫᱚ ᱠᱷᱩᱵᱽ ᱮᱠᱴᱟ ᱫᱚ ᱯᱟᱲᱦᱟᱜ ᱠᱟᱱᱟ ᱛᱚ᱾ ᱠᱷᱟᱹᱞᱤ ᱵᱟᱭᱨᱮ ᱨᱮ ᱛᱟᱦᱮᱱ ᱦᱩᱭᱩᱜ ᱟ ᱦᱚᱥᱴᱮᱞ ᱠᱚᱨᱮ ᱾
ᱦᱮᱸ ᱠᱚᱲᱟ ᱦᱤᱥᱟᱯ ᱛᱮᱫᱚ ᱠᱟᱢᱤ ᱫᱚ ᱜᱟᱱᱚᱜ ᱜᱮᱭᱟ ᱚᱲᱟᱜ ᱠᱚᱨᱮ ᱢᱟᱡᱷᱮ ᱢᱟᱡᱷᱮ ᱪᱷᱩᱴᱤ ᱠᱟᱛᱮ ᱜᱚᱲᱚ ᱵᱟᱲᱟ ᱦᱩᱭᱩᱜ ᱜᱮᱭᱟ ᱟᱨᱠᱤ᱾ ᱟᱫᱚ ᱱᱚᱝᱠᱟᱱ ᱠᱮᱴᱮᱡ ᱫᱷᱟᱨᱟ ᱫᱷᱟᱹᱵᱤᱡ ᱫᱚ ᱵᱟᱝ ᱟᱨᱠᱤ ᱯᱩᱨᱟᱹ ᱠᱟᱹᱢᱤᱭᱤᱫᱟᱹᱧᱼᱼ ᱯᱷᱤᱰᱤ ᱢᱤᱱᱟᱹᱧ ᱠᱤᱫᱤᱧᱟ ᱚᱱᱠᱟ ᱫᱚ ᱵᱟᱝ ᱠᱷᱟᱞᱤ ᱠᱟᱹᱢᱤ ᱜᱚᱲᱚ ᱟᱨᱠᱤ, ᱦᱚᱭ ᱚᱱᱮ ᱚᱱᱠᱟ ᱪᱟᱥᱵᱟᱥ ᱫᱚ ᱟᱹᱣᱨᱤᱧ ᱢᱟᱱᱮ ᱤᱧᱟᱹᱜ ᱵᱩᱞᱮ ᱪᱟᱥ ᱵᱟᱥ ᱫᱚ ᱟᱥᱚᱞ ᱤᱧ ᱠᱟᱹᱢᱤ ᱫᱚ ᱵᱟᱝ ᱠᱟᱱ ᱛᱤᱧ ᱥᱮ ᱱᱤᱛᱚᱜ ᱫᱚ ᱚᱲᱟᱜ ᱨᱮᱢ ᱠᱟᱢᱤ ᱵᱟᱲᱟᱭᱟ ᱡᱟ ᱟᱨ ᱢᱩᱱᱤᱥ ᱠᱚ ᱢᱮᱱᱟᱜ ᱠᱚᱣᱟ᱾
ᱚ ᱟᱪᱪᱷᱟ᱾
ᱚᱱᱠᱟ
ᱴᱷᱤᱠ ᱜᱮᱭᱟ ᱪᱚᱞᱚ ᱵᱩᱜᱤ ᱵᱟᱹᱲᱤᱡ ᱡᱚᱛᱚᱣᱟᱜ ᱜᱮ ᱴᱷᱤᱠ ᱜᱮᱭᱟ ᱛᱟᱞᱟᱝ ᱦᱮᱸᱥᱮ᱾
ᱦᱚᱭ ᱦᱚᱭ᱾
ᱴᱷᱤᱠ ᱜᱮᱭᱟ ᱛᱟᱦᱚᱞᱮ ᱮᱱᱠᱷᱟᱱ ᱢᱟ ᱦᱮᱸ᱾
ᱦᱳᱭ ᱦᱳᱭ ᱢᱟ᱾
ᱴᱷᱤᱠ᱾
ᱦᱮᱢᱟ ᱜᱮᱫ ᱢᱮ ᱛᱚᱵᱮ᱾
ᱦᱚᱸ ᱴᱷᱤᱠ ᱜᱮᱭᱟ ᱢᱟ ᱛᱚᱵᱮ ᱫᱚᱦᱚᱭᱟᱧ ᱤᱱᱠᱟ ᱴᱟᱭᱤᱢ ᱠᱚᱼᱼ ᱦᱚᱸ ᱦᱩᱭ ᱫᱟᱲᱟᱜ ᱠᱟᱱᱟ ᱦᱟᱜ ᱦᱮᱥᱮ ᱴᱷᱤᱠ᱾
ᱦᱮᱛᱚ᱾
ᱦᱩᱸ ᱴᱷᱤᱠ ᱜᱮᱭᱟ᱾ ᱥᱟᱲᱮ ᱫᱟᱥ ᱯᱚᱨᱮ ᱟᱪᱪᱷᱟ ᱴᱷᱤᱠ ᱜᱮᱭᱟ᱾ ᱢᱟᱷ ᱤᱱᱠᱟᱜᱮ᱾